ᱦᱮᱸ
ᱦᱮᱞᱳ᱾
ᱦᱮᱸ, ᱡᱚᱦᱟᱨ ᱜᱮ᱾
ᱡᱚᱦᱟᱨ ᱜᱮ᱾
ᱦᱮᱸ ᱛᱟᱦᱚᱞᱮ ᱱᱟᱯᱟᱭ ᱵᱟᱲᱟ ᱜᱮᱛᱚ?
ᱦᱳᱭ ᱱᱟᱯᱟᱭ ᱵᱟᱲᱟ ᱜᱮ᱾ ᱟᱢ?
ᱦᱮᱸ ᱦᱟᱸᱜ ᱠᱷᱟᱡ ᱤᱧᱦᱚᱸ ᱱᱤᱛ ᱜᱷᱟᱹᱲᱤᱡ ᱫᱚ ᱱᱟᱯᱟᱭ ᱵᱟᱲᱟ ᱜᱮ᱾ ᱟᱪᱷᱟ, ᱟᱯᱮ ᱫᱤᱥᱚᱢ ᱨᱮ ᱫᱟᱜ ᱡᱟᱹᱲᱤ ᱚᱠᱟ ᱞᱮᱠᱟ ᱦᱩᱭᱩᱜ ᱠᱟᱱᱟ?
ᱫᱟᱜ ᱡᱟᱹᱲᱤ ᱦᱩᱭᱮᱱ ᱜᱮᱭᱟ ᱵᱷᱟᱜᱤ ᱜᱮ ᱦᱩᱭ ᱫᱚ ᱥᱮᱛᱟᱜ ᱠᱷᱚᱱᱮ ᱫᱟᱜ ᱮᱫ ᱜᱮᱭᱟᱭ᱾
ᱦᱮᱸ
ᱟᱨ ᱱᱤᱛᱳᱜ ᱫᱚᱭ ᱯᱷᱟᱸᱠ ᱠᱟᱫᱟᱭ᱾
ᱟᱪᱪᱷᱟ, ᱪᱮᱫ ᱠᱚᱯᱮ ᱠᱟᱹᱢᱤ ᱵᱟᱲᱟᱭᱮᱜ-ᱟ ᱛᱟᱦᱞᱮ ᱱᱤᱛ ᱫᱚ?
ᱠᱟᱹᱢᱤ ᱵᱟᱲᱟ ᱢᱮᱱᱛᱮ ᱱᱤᱛᱚᱜ ᱫᱚ ᱫᱩᱲᱩᱵ ᱠᱟᱱᱟᱞᱮ ᱥᱮᱛᱟᱜ ᱠᱷᱚᱱᱤᱧ ᱠᱟᱹᱢᱤ ᱠᱮᱫᱟ ᱳᱭ ᱜᱩᱨᱤᱡ ᱪᱷᱩᱲᱤᱭᱟᱣ ᱠᱩᱧ ᱪᱟᱞᱟᱣ ᱞᱮᱱᱟ᱾
ᱟᱪᱪᱷᱟ, ᱢᱟᱱᱮ ᱡᱟᱦᱟᱸ ᱠᱷᱚᱛ ᱠᱚ ᱞᱟᱹᱭᱟ ᱦᱟᱸ ᱠᱷᱟᱡ᱾
ᱦᱮᱸ ᱦᱳᱭ ᱦᱳᱭ ᱠᱷᱮᱛᱨᱮ ᱜᱩᱨᱤᱡ ᱪᱷᱩᱲᱤᱭᱟᱹᱣ ᱠᱩᱧ ᱪᱟᱞᱟᱣ ᱞᱮᱱᱟ᱾ ᱚᱱᱛᱮ ᱠᱷᱚᱡ ᱦᱮᱡ ᱠᱟᱛᱮ, ᱦᱳᱭ᱾
ᱛᱟᱦᱚᱞᱮ ᱛᱮᱦᱮᱧ ᱫᱚ ᱟᱵᱚ ᱥᱟᱱᱛᱟᱲ ᱥᱚᱢᱟᱡᱽ ᱨᱮ ᱢᱟᱱᱮ ᱚᱞᱚᱜ ᱯᱟᱲᱦᱟᱜ ᱛᱮ ᱪᱤᱠᱟᱹᱛᱮᱵᱚᱱ ᱛᱟᱭᱚᱢ ᱜᱮᱭᱟ ᱱᱚᱣᱟ ᱱᱤᱭ ᱞᱟᱝ ᱨᱚᱯᱚᱲᱟ ᱦᱳᱭ ᱥᱮ᱾
ᱟᱪᱪᱷᱟ, ᱦᱳᱭ ᱴᱷᱤᱠ ᱜᱮᱭᱟ᱾
ᱛᱟᱦᱞᱮ ᱟᱢ ᱢᱟ ᱞᱟᱹᱭ ᱛᱟᱞᱟᱝ ᱢᱮ ᱦᱩᱰᱤᱧ ᱢᱟᱪᱷᱟᱛᱮ ᱡᱮ, ᱟᱵᱚ ᱪᱮᱫᱟᱜ ᱚᱞᱚᱜ ᱯᱟᱲᱦᱟᱜ ᱛᱮᱵᱚᱱ ᱠᱷᱟᱴᱚ ᱜᱮᱭᱟ? ᱱᱚᱣᱟ ᱵᱟᱨᱮ ᱛᱮ ᱦᱟᱸ ᱠᱷᱟᱡ ᱞᱟᱹᱭᱢᱮ᱾
ᱤᱧ ᱫᱚ ᱡᱚᱛᱚ ᱠᱷᱚᱡ ᱢᱟᱨᱟᱝ ᱤᱭᱟᱹ ᱫᱩᱧ ᱢᱚᱱᱮᱭᱟ ᱡᱮ, ᱳᱭ ᱠᱟᱹᱣᱰᱤ ᱦᱚᱛᱮᱫ ᱛᱮᱜᱮ᱾
ᱦᱮᱸ ᱟᱫᱚ ᱠᱟᱹᱣᱰᱤ ᱫᱚ ᱪᱤᱠᱟᱹᱛᱮ ᱦᱟᱸᱜ ᱠᱷᱟᱡ ᱵᱟᱵᱚᱱ ᱟᱨᱡᱟᱣ ᱫᱟᱲᱮᱜ ᱠᱟᱱᱟ? ᱟᱵᱚ ᱢᱟ ᱯᱨᱚᱛᱤ ᱫᱤᱱ ᱜᱮᱵᱚᱱ ᱠᱟᱹᱢᱤᱭᱟ, ᱛᱟᱹᱣ ᱨᱮᱦᱚᱸ ᱠᱟᱹᱣᱰᱤ ᱪᱤᱠᱟᱹᱛᱮ ᱦᱟᱸᱜ ᱠᱷᱟᱡ ᱵᱟᱝ ᱛᱟᱦᱮᱱ ᱠᱟᱱ ᱛᱟᱵᱚᱱᱟ?
ᱠᱟᱹᱣᱰᱤ ᱚᱱᱟ ᱚᱱᱟᱧ ᱢᱚᱱᱮᱭᱟ ᱤᱧ ᱡᱮᱢᱚᱱ ᱩᱸᱻ ᱴᱷᱤᱠ ᱵᱟᱹᱧ ᱞᱟᱹᱭ ᱫᱟᱲᱮᱭᱟᱜ ᱠᱟᱱᱟ ᱟᱢᱜᱮ ᱞᱟᱹᱭ ᱢᱮ᱾
ᱟᱪᱪᱷᱟ ᱦᱳᱭ, ᱤᱧ ᱦᱟᱸᱜ ᱠᱷᱟᱡ ᱟᱹᱰᱤ ᱟᱭᱢᱟ ᱡᱟᱭᱜᱟ ᱨᱤᱧ ᱧᱮᱞ ᱠᱮᱫᱟ ᱡᱮ, ᱢᱟᱱᱮ ᱚᱞ ᱯᱟᱲᱦᱟᱣ ᱫᱚ ᱦᱟᱸᱜ ᱠᱷᱟᱡ ᱟᱹᱰᱤ ᱜᱮᱵᱚᱱ ᱛᱟᱭᱚᱢ ᱟᱠᱟᱱᱟ᱾ ᱛᱟᱭᱚᱢ ᱟᱠᱟᱱᱟ ᱵᱚᱱ ᱵᱚᱞᱛᱮ ᱚᱠᱟ ᱞᱮᱠᱟ? ᱢᱮᱫᱴᱟᱝ ᱤᱭᱟᱹ ᱢᱮᱫᱴᱟᱝ ᱜᱤᱫᱽᱨᱟᱹ ᱡᱚᱠᱷᱚᱱ ᱤᱥᱠᱩᱞᱮᱢ ᱠᱩᱞᱮᱭᱟ ᱡᱚᱠᱷᱚᱱᱮ ᱨᱟᱜᱟ ᱛᱚᱠᱷᱚᱱ ᱫᱚ ᱩᱱᱤ ᱫᱚ ᱤᱥᱠᱩᱞ ᱵᱟᱵᱚᱱ ᱠᱩᱞᱮᱭᱟ, ᱢᱮᱱᱠᱷᱟᱱ ᱯᱟᱛᱟ ᱧᱮᱞ ᱪᱷᱟᱛᱟ ᱧᱮᱞ ᱡᱚᱠᱷᱚᱱ ᱵᱚᱱ ᱪᱟᱞᱟᱜ-ᱟ ᱩᱱ ᱫᱚ ᱦᱟᱺᱭ ᱯᱷᱟᱺᱭ ᱦᱟᱸᱜ ᱠᱷᱟᱡ ᱥᱟᱹᱛ ᱠᱟᱛᱮᱫ ᱠᱚ ᱤᱫᱤ ᱠᱚᱣᱟ᱾ ᱢᱮᱱᱠᱷᱟᱱ ᱚᱞᱚᱜ ᱯᱟᱲᱦᱟᱜ ᱠᱷᱮᱛᱨᱮ ᱨᱮᱫᱚ ᱱᱚᱝᱠᱟ ᱫᱚ ᱵᱟᱝᱠᱚ ᱤᱫᱤᱭᱮᱫ ᱠᱚᱣᱟ᱾ ᱜᱟᱨᱡᱮᱱ ᱠᱚᱦᱟᱸᱜ ᱠᱷᱟᱱ ᱱᱚᱣᱟ ᱪᱮᱛᱟᱱ ᱨᱮ ᱢᱟᱱᱮ ᱟᱹᱰᱤ ᱢᱟᱱᱮ ᱵᱷᱩᱞ ᱠᱚ ᱠᱟᱹᱢᱤᱭᱮᱜ-ᱟ᱾ ᱯᱟᱛᱟ ᱪᱷᱟᱛᱟ ᱨᱮ ᱵᱤᱥᱤ ᱴᱟᱱ ᱠᱚ ᱟᱹᱜᱩᱭᱮᱫ ᱛᱟᱠᱚᱣᱟ, ᱚᱞᱚᱜ ᱯᱟᱲᱦᱟᱜ ᱨᱮᱫᱚ ᱩᱱᱟᱹᱜ ᱵᱟᱝ ᱠᱚ ᱟᱹᱜᱩᱭᱮᱫ ᱛᱟᱠᱚᱣᱟ ᱦᱟᱸᱜ ᱠᱷᱟᱡ᱾ ᱱᱚᱣᱟᱧ ᱧᱮᱞ ᱠᱮᱜ-ᱟ, ᱟᱯᱮ ᱥᱮᱫ ᱫᱚ ᱚᱠᱟ ᱞᱮᱠᱟ?
ᱦᱳᱭ ᱚᱝᱠᱟ ᱜᱮ ᱠᱟᱱᱟ, ᱛᱟᱨᱯᱚᱨᱮ ᱤᱧᱦᱩᱧ ᱧᱮᱞ ᱠᱟᱜ ᱠᱚᱣᱟ ᱱᱚᱝᱠᱟ ᱦᱩᱰᱤᱧ ᱨᱮ ᱵᱟᱪᱪᱟ ᱜᱤᱫᱟᱹᱨ ᱡᱚᱠᱷᱚᱱ ᱠᱚ ᱨᱟᱜᱽ ᱟᱠᱩ ᱛᱚᱠᱷᱚᱱ ᱧᱮᱞᱫᱟ ᱡᱮ ᱵᱟᱝ ᱢᱟᱱᱮ ᱵᱟᱝᱠᱚ ᱢᱮᱛᱟ ᱠᱚᱣᱟ ᱪᱚ ᱥᱮ ᱪᱚ ᱤᱥᱠᱩᱞ ᱞᱟᱝ ᱪᱟᱞᱟᱜ-ᱟ ᱥᱠᱩᱞᱤᱧ ᱤᱫᱤ ᱢᱮᱭᱟ ᱱᱚᱝᱠᱟ ᱫᱚ ᱵᱟᱝ ᱟᱨ ᱦᱩᱭᱩᱜ ᱠᱟᱱᱟ ᱨᱟᱜ ᱞᱮᱱᱠᱷᱟᱱ ᱜᱮ ᱚᱱᱮ ᱯᱷᱳᱱ ᱠᱚᱠᱚ ᱮᱢᱟ ᱠᱚᱣᱟ ᱱᱮᱛᱟᱨ ᱨᱮᱱ ᱜᱤᱫᱽᱨᱟᱹ ᱠᱩᱧ ᱧᱮᱞᱮᱫ ᱠᱚᱣᱟ᱾
ᱦᱮᱸ ᱮᱠᱫᱚᱢ ᱮᱠᱫᱚᱢ ᱡᱚᱛᱷᱟᱛ, ᱢᱟᱱᱮ ᱥᱮᱫᱟᱭ ᱚᱠᱛᱚ ᱫᱚ ᱡᱚᱠᱷᱚᱱ ᱜᱤᱫᱽᱨᱟᱹ ᱠᱚᱠᱚ ᱨᱟᱜᱽ ᱛᱟᱦᱮᱸᱡ-ᱟ ᱢᱮᱱᱠᱷᱟᱱ ᱩᱱ ᱚᱠᱛᱚ ᱫᱚ ᱯᱷᱳᱱ ᱫᱚ ᱵᱟᱝᱠᱚ ᱮᱢᱟ ᱠᱚ ᱛᱟᱦᱮᱸᱜ-ᱟ ᱢᱟᱱᱮ ᱩᱱᱫᱚ ᱠᱩᱫᱩᱢ ᱠᱟᱹᱦᱽᱱᱤ ᱚᱱᱟ ᱠᱚᱠᱚ ᱥᱮᱬᱟ ᱟᱠᱚ ᱛᱟᱦᱮᱸᱜ-ᱟ ᱥᱮ ᱟᱭᱢᱟ ᱨᱚᱠᱚᱢ ᱯᱚᱫᱽᱫᱷᱚᱛᱤ ᱛᱮᱠᱚ ᱵᱩᱞᱟᱹᱣ ᱠᱚ ᱛᱟᱦᱮᱸᱜ-ᱟ ᱢᱮᱱᱠᱷᱟᱱ ᱱᱤᱛᱚᱜ ᱟᱜ ᱡᱩᱜᱽ ᱨᱮᱫᱚ ᱧᱮᱞᱚᱜ ᱠᱟᱱᱟ ᱡᱮ ᱚᱱᱠᱟ ᱫᱚ ᱵᱟᱝᱠᱚ ᱵᱩᱞᱟᱹᱣᱮᱫ ᱠᱚᱣᱟ ᱨᱟᱜ ᱞᱮᱠᱷᱟᱱ ᱜᱮ ᱦᱟᱱᱮ ᱯᱷᱳᱱ ᱵᱚᱱ ᱮᱢᱟᱭ ᱠᱟᱱᱟ ᱛᱟᱦᱚᱞᱮ ᱩᱱᱤ ᱠᱟᱹᱴᱤᱡ ᱜᱤᱫᱽᱨᱟᱹ ᱫᱚ ᱚᱱᱟ ᱯᱷᱳᱱ ᱥᱮᱫ ᱵᱟᱹᱲᱛᱤ ᱮᱱᱟ ᱤᱭᱟᱹᱜ ᱠᱟᱱᱟᱭ ᱢᱟᱱᱮ ᱠᱟᱹᱴᱤᱡ ᱜᱤᱫᱽᱨᱟᱹ ᱡᱩᱫᱤ ᱯᱷᱳᱱᱮ ᱮᱢᱟᱭᱟ ᱩᱱᱤᱭᱟᱜ ᱢᱟ ᱡᱟᱹᱞᱤ ᱦᱟᱛᱟᱝ ᱢᱟᱱᱮ ᱵᱚᱦᱚᱜ ᱨᱮᱱᱟᱜ ᱦᱚᱸ ᱢᱮᱱᱴᱟᱞᱤᱴᱤ ᱦᱟᱜᱠᱷᱟᱡ ᱪᱮᱧᱡᱚᱜ ᱠᱟᱱ ᱛᱟᱭᱟ ᱥᱮ ᱤᱭᱟᱹ ᱚᱱᱟ ᱟᱠᱚᱨᱥᱚᱱᱮ ᱥᱟᱵ ᱮᱫ-ᱟ
ᱦᱳᱭ ᱦᱳᱭ ᱦᱳᱭ ᱡᱚᱛᱷᱟᱛ ᱠᱟᱛᱷᱟᱢ ᱞᱟᱹᱭ ᱟᱠᱟᱫᱟ ᱠᱟᱛᱷᱟ ᱫᱚ ᱥᱟᱹᱨᱤ ᱠᱟᱱ ᱜᱮᱭᱟ ᱟᱨ ᱦᱳᱭᱳᱜ ᱠᱟᱱᱟ ᱱᱚᱝᱠᱟ ᱦᱚᱧ ᱧᱮᱞ ᱟᱠᱟᱫᱟ ᱟᱨᱚ ᱵᱤᱫᱽᱫᱟᱹᱜᱟᱲ ᱠᱚᱨᱮᱢ ᱞᱟᱦᱟ ᱤᱭᱟᱹ ᱱᱮᱛᱟᱨ ᱫᱚ ᱟᱨᱚ ᱯᱷᱳᱱ ᱠᱚ ᱯᱨᱚᱛᱛᱮᱠᱴᱤ ᱜᱤᱫᱽᱨᱟᱹ ᱠᱚᱣᱟᱜ ᱛᱤᱨᱮᱧ ᱧᱮᱞ ᱮᱫᱟ ᱯᱷᱳᱱ
ᱦᱮᱸ ᱮᱠᱫᱚᱢ
ᱚᱱᱟ ᱛᱮᱦᱚᱸ ᱢᱚᱱᱮ ᱦᱚᱭᱛᱚ ᱚᱞᱚᱜ ᱯᱟᱲᱦᱟᱣ ᱥᱮᱫ ᱫᱚ ᱱᱟᱥᱮᱱᱟᱜ ᱠᱚ ᱤᱭᱟᱹᱜ ᱠᱟᱱᱟ ᱵᱟᱝᱠᱚ ᱜᱩᱨᱩᱛᱛᱚᱣᱟᱜ ᱠᱟᱱᱟ
ᱦᱮᱸ ᱟᱯᱮ ᱥᱮᱫ ᱛᱟᱦᱚᱞᱮ ᱚᱞᱚᱜ ᱯᱟᱲᱦᱟᱣ ᱠᱚᱫᱚ ᱚᱠᱟ ᱞᱮᱠᱟ ᱠᱚ ᱚᱞᱚᱜ ᱯᱟᱲᱦᱟᱜ ᱠᱟᱱᱟ ᱢᱟᱱᱮ ᱡᱟᱹᱥᱛᱤ ᱥᱮ ᱠᱚᱢ ᱪᱟᱵᱟ ᱠᱟᱱᱟ ᱠᱚ ᱦᱟᱸᱠᱷᱟᱡ ᱾
ᱱᱮᱛᱟᱨ ᱫᱩᱧ ᱧᱮᱞ ᱮᱫᱟ ᱡᱮ ᱠᱚᱢ ᱠᱟᱱᱟ ᱠᱚ ᱠᱟᱨᱚᱱ ᱾ ᱤᱭᱟᱹ ᱚᱱᱮ ᱯᱷᱳᱱ ᱠᱚ ᱵᱮᱥᱤ ᱱᱮᱛᱟᱨ ᱠᱷᱮᱞᱟ ᱠᱚ ᱪᱮᱫ ᱠᱚ ᱠᱷᱮᱞᱟ ᱠᱚ ᱠᱚ ᱧᱮᱞ ᱵᱟᱲᱟᱭᱮᱫᱟ ᱫᱚᱢᱮ ᱧᱤᱫᱟᱹ ᱵᱮᱸᱜᱮᱫ ᱠᱟᱛᱮᱫ ᱛᱟᱨᱯᱚᱨᱮ ᱾ ᱪᱮᱫ ᱠᱷᱮᱞᱟ ᱠᱚ ᱛᱩᱫ ᱟᱠᱟᱱᱟ ᱫᱚᱢᱮ ᱠᱷᱮᱞᱟ ᱟᱠᱩ ᱢᱤᱫ ᱧᱤᱫᱟᱹ ᱫᱷᱚᱨᱮ ᱠᱚ ᱠᱷᱮᱞᱟᱠᱚ ᱾ ᱢᱟᱱᱮ ᱯᱷᱳᱱ ᱯᱨᱚᱛᱤ ᱜᱮ ᱵᱮᱥᱤ ᱜᱩᱨᱩᱛᱛᱚ ᱠᱚ ᱮᱢᱟᱜ ᱠᱟᱱᱟ ᱾
ᱦᱮᱸ ᱟᱞᱮ ᱟᱞᱮ ᱫᱤᱥᱚᱢ ᱥᱮᱫ ᱫᱚ ᱦᱩᱭᱩᱜ ᱠᱟᱱᱟ ᱠᱷᱟᱡ ᱦᱟᱸᱠᱷᱟᱡ ᱯᱟᱛᱟ ᱪᱷᱟᱛᱟ ᱫᱚᱢᱮ ᱠᱚ ᱫᱟᱲᱟᱱ ᱠᱟᱱᱟ ᱡᱩᱣᱟᱹᱱ ᱠᱚᱲᱟ ᱜᱤᱫᱽᱨᱟᱹ ᱦᱟᱸᱠᱷᱟᱡ ᱠᱚᱢ ᱩᱢᱮᱨ ᱠᱚ ᱾ ᱚᱱᱟ ᱛᱟᱞᱟᱨᱮ ᱦᱟᱸᱠᱦᱟᱡ ᱯᱟᱛᱟ ᱪᱷᱟᱛᱟ ᱠᱚ ᱫᱟᱲᱟᱱ ᱠᱟᱱᱟ ᱾ ᱛᱟᱯᱚᱨᱮ ᱠᱚᱢ ᱩᱢᱮᱨ ᱨᱮ ᱚᱱᱠᱟ ᱦᱟᱺᱰᱤ ᱯᱟᱹᱣᱨᱟᱹ ᱠᱚ ᱱᱮᱥᱟᱭᱮᱫᱼᱟ, ᱱᱚᱝᱠᱟ ᱧᱩ ᱠᱟᱛᱮᱫ ᱟᱫᱚ ᱦᱟᱸᱠᱷᱟᱡ ᱠᱚᱢ ᱩᱢᱮᱨ ᱨᱮ ᱠᱚ ᱵᱟᱯᱞᱟᱜ ᱠᱟᱱᱟ ᱟᱹᱰᱤ ᱟᱭᱢᱟ ᱡᱟᱭᱜᱟ ᱨᱮᱜᱮ ᱧᱮᱞᱚᱜ ᱠᱟᱱᱟ ᱾ ᱱᱚᱝᱠᱟ ᱠᱟᱛᱮᱫ ᱫᱚ ᱪᱤᱠᱟᱹᱛᱮ ᱦᱟᱸᱠᱷᱟᱡ ᱟᱵᱚ ᱥᱚᱢᱟᱡᱽ ᱫᱚ ᱞᱟᱦᱟᱜᱼᱟ ᱾ ᱢᱟᱱᱮ ᱡᱟᱦᱟᱸ ᱩᱢᱮᱨ ᱨᱮ ᱯᱟᱲᱦᱟᱜ ᱫᱚᱨᱠᱟᱨ, ᱠᱚᱞᱚᱢ ᱠᱚᱞᱚᱢ ᱥᱟᱵ ᱫᱚᱨᱠᱟᱨ ᱥᱮ ᱠᱷᱟᱛᱟ ᱥᱟᱵ ᱫᱚᱨᱠᱟᱨ, ᱚᱱᱟ ᱩᱢᱮᱨ ᱨᱮ ᱟᱠᱚ ᱦᱟᱺᱰᱤ ᱦᱟᱺᱰᱤ ᱯᱟᱹᱣᱨᱟᱹ ᱠᱚ ᱥᱟᱵ ᱮᱫᱼᱟ ᱾ ᱱᱚᱜᱼᱚ ᱱᱚᱝᱠᱟ ᱧᱮᱞᱚᱜ ᱠᱟᱱᱟ ᱦᱠᱠᱷᱟᱡ ᱾
ᱦᱳᱭ ᱦᱳᱭ ᱦᱳᱭ ᱟᱞᱮᱥᱮᱫ ᱦᱚᱸ ᱱᱚᱝᱠᱟ ᱜᱮ ᱧᱮᱞᱚᱜ ᱠᱟᱱᱟ ᱾
ᱛᱟᱦᱚᱞᱮ ᱱᱚᱣᱟ ᱠᱚ ᱟᱵᱚ ᱪᱤᱠᱟᱹ ᱛᱮᱵᱚᱱ ᱵᱚᱱᱫᱚᱭᱟ ᱠᱷᱟᱡ ᱢᱟ ᱱᱚᱣᱟ ᱵᱟᱨᱮᱛᱮ ᱟᱢ ᱞᱟᱹᱭ ᱛᱟᱞᱵᱚᱱ ᱢᱮ ᱞᱟᱹᱭ ᱢᱮ?
ᱵᱚᱱᱫᱚ ᱫᱚ ᱢᱟᱱᱮ ᱤᱧᱫᱩᱧ ᱢᱚᱱᱮᱭᱟ ᱡᱮ ᱟᱠᱚ ᱦᱚᱸ ᱱᱟᱥᱮᱱᱟᱜ ᱢᱟᱱᱮ ᱵᱩᱡ ᱫᱚ ᱫᱚᱨᱠᱟᱨᱟ ᱾ ᱡᱮᱢᱚᱱ ᱜᱚ ᱵᱟᱵᱟ ᱛᱟᱹᱠᱤᱱ ᱩᱱᱟᱹᱜ ᱠᱚᱥᱴᱚ ᱠᱟᱛᱮᱜ ᱠᱚ ᱚᱞᱚᱜ ᱯᱟᱲᱦᱟᱜ ᱠᱚ ᱥᱮᱬᱟ ᱦᱚᱪᱚᱭᱮᱫ ᱵᱤᱱᱟ ᱾ ᱦᱳᱭᱥᱮ ᱛᱟᱦᱞᱮ ᱚᱱᱟ ᱠᱚ ᱵᱩᱡᱽ ᱠᱟᱛᱮᱫ ᱩᱱᱠᱩ ᱜᱤᱫᱽᱨᱟᱹ ᱡᱟᱦᱟᱸᱭ ᱩᱱᱠᱩ ᱵᱩᱡᱷᱟᱹᱣ ᱡᱩᱫ ᱵᱩᱡᱷᱟᱹᱣ ᱠᱟᱛᱮᱜ ᱡᱩᱫᱤ ᱵᱟᱝᱠᱚ ᱵᱩᱡᱟ ᱟᱫᱚ ᱚᱱᱟ ᱜᱮᱛᱚ ᱢᱟᱱᱮ ᱵᱟᱹᱲᱤᱡ ᱠᱟᱛᱷᱟ ᱫᱚ ᱾
ᱦᱮᱸ ᱾
ᱟ ᱟᱫᱚ ᱡᱮᱢᱚᱱ ᱦᱚᱭᱛᱳ ᱤᱧ ᱠᱷᱚᱱ ᱡᱟᱦᱟᱸᱭ ᱦᱩᱰᱤᱧ ᱜᱮᱭᱟ ᱠᱚ ᱩᱱᱠᱩ ᱫᱚ ᱱᱤᱥᱪᱳᱚᱭ ᱡᱟᱦᱟᱸᱛᱤᱱᱟᱹᱜ ᱞᱟᱹᱭ ᱛᱮᱱᱟᱜ ᱠᱟᱛᱷᱟ ᱠᱟᱱ ᱛᱤᱧᱟᱹ ᱚᱱᱟ ᱫᱚ ᱱᱤᱥᱪᱚᱭᱤᱧ ᱢᱮᱱ ᱛᱮᱭᱳᱜ ᱟᱠᱚᱣᱟ ᱾ ᱡᱮ ᱱᱚᱝᱠᱟ ᱫᱚ ᱟᱞᱚᱯᱮ ᱠᱟᱹᱢᱤᱭᱟ ᱧᱮᱞᱯᱮ ᱱᱩᱱᱟᱹᱜ ᱠᱚᱥᱴᱚ ᱠᱟᱛᱮᱜ ᱠᱚ ᱚᱞᱚᱜ ᱯᱟᱲᱦᱟᱜ ᱠᱚ ᱥᱮᱲᱟ ᱦᱚᱪᱚᱭᱮᱫ ᱵᱚᱱᱟ ᱾ ᱛᱟᱦᱚᱞᱮ ᱚᱞᱚᱜ ᱯᱟᱲᱦᱟᱜ ᱞᱟᱦᱟ ᱛᱮᱵᱚᱱ ᱥᱮᱲᱟᱭᱟ ᱱᱚᱣᱟ ᱠᱚᱜᱮ ᱾ ᱟᱢ ᱫᱚ ᱪᱮᱫ ᱮᱢ ᱢᱮᱱᱫᱟ?
ᱦᱮᱸ ᱤᱧ ᱫᱩᱧ ᱢᱮᱱᱟ ᱡᱮ ᱱᱚ-ᱚ ᱡᱟᱦᱟᱸ ᱟᱵᱚ ᱦᱟᱺᱰᱤ ᱯᱟᱹᱣᱨᱟᱹ ᱠᱚ ᱧᱩᱭᱮᱫᱼᱟ ᱾ ᱦᱮᱸᱥᱮ ᱱᱚᱣᱟ ᱢᱟ ᱟᱵᱚᱨᱮᱱ ᱜᱮᱛᱚ ᱠᱚ ᱦᱟᱸᱠᱷᱟᱡ ᱯᱟᱛᱟ ᱪᱷᱟᱛᱟ ᱠᱚ ᱤᱫᱤᱭᱮᱫᱼᱟ ᱾ ᱢᱮᱱᱠᱷᱟᱱ ᱟᱵᱚ ᱟᱵᱚ ᱥᱚᱢᱟᱡᱽ ᱨᱮᱦᱚᱸ ᱧᱮᱞ ᱠᱟᱱᱟ ᱡᱮ ᱵᱷᱟᱜᱮ ᱢᱤᱫᱴᱟᱝ ᱵᱮᱵᱥᱟ ᱠᱷᱟᱱ ᱫᱚ ᱚᱱᱟ ᱫᱚᱠᱚ ᱞᱟᱡᱟᱜᱼᱟ ᱾ ᱡᱟᱦᱟᱱᱟᱜ ᱢᱤᱫᱴᱟᱝ ᱤᱭᱟᱹ ᱵᱤᱜᱱᱮᱥ ᱡᱩᱫᱤ ᱪᱷᱳᱴᱳ ᱠᱷᱟᱴᱚ ᱢᱤᱫᱴᱟᱝ ᱢᱩᱫᱤ ᱠᱷᱟᱱᱟ ᱫᱚᱠᱟᱱᱮ ᱠᱷᱩᱞᱟᱹᱣᱟ ᱾ ᱚᱱᱟᱛᱮᱫᱚ ᱚᱱᱟᱛᱮᱫᱚᱭ ᱞᱟᱡᱟᱜᱼᱟ ᱾ ᱢᱮᱱᱠᱷᱟᱱ ᱦᱟᱺᱰᱤ ᱯᱟᱹᱣᱨᱟᱹ ᱟᱹᱠᱷᱨᱤᱧ ᱛᱮᱫᱚ ᱵᱟᱝᱠᱚ ᱞᱟᱡᱟᱜ ᱠᱟᱱᱟ ᱾ ᱱᱚᱣᱟ ᱵᱟᱨᱮᱛᱮ ᱟᱢ ᱢᱟ ᱞᱟᱹᱭᱢᱮ, ᱵᱟᱠᱷᱟᱡ!
ᱦᱳᱭ ᱱᱤᱭᱟᱹ ᱫᱚ ᱡᱚᱛᱷᱟᱛ ᱠᱟᱛᱷᱟᱢ ᱞᱟᱹᱭ ᱠᱮᱫᱟ ᱚᱱᱟ ᱦᱚᱸ ᱠᱟᱱᱟ ᱾ ᱢᱤᱫᱴᱮᱱ ᱢᱟᱨᱟᱝ ᱢᱩᱲᱩᱫ ᱠᱟᱱᱟ ᱱᱤᱭᱟᱹ ᱫᱚ ᱦᱩᱭᱩᱜ ᱠᱟᱱᱟ ᱾ ᱦᱟᱺᱰᱤ ᱯᱟᱹᱣᱨᱟᱹ ᱠᱚ ᱫᱚᱦᱚᱭᱮᱫ ᱛᱮᱜᱮ ᱢᱟᱱᱮ ᱱᱟᱥᱮᱱᱟᱜ ᱵᱚᱱ ᱟᱨ ᱵᱚᱱ ᱢᱮᱸ ᱚᱞᱚᱜ ᱯᱟᱲᱦᱟᱣ ᱥᱮᱫ ᱫᱚᱵᱚᱱ ᱛᱟᱭᱱᱚᱢᱚᱜ ᱠᱟᱱᱟ ᱾ ᱱᱮᱛᱟᱨᱤᱧ ᱧᱮᱞ ᱮᱫᱟ ᱜᱤᱫᱽᱨᱟᱹ ᱠᱩ ᱦᱟᱺᱰᱤ ᱯᱟᱹᱣᱨᱟᱹ ᱟᱨᱜᱮ ᱢᱟᱱᱮ ᱦᱟᱺᱰᱤ ᱵᱟᱹᱴᱤ ᱠᱚ ᱫᱩᱲᱩᱵ ᱮᱫᱟ ᱤᱫᱤᱭᱮᱫ ᱫᱟᱠᱚ ᱦᱟᱺᱰᱤ ᱠᱩ ᱾ ᱚᱸᱰᱮ ᱜᱮᱢ ᱧᱮᱞ ᱠᱚᱣᱟ, ᱡᱮ ᱠᱚᱢ ᱩᱢᱮᱨ ᱠᱷᱚᱱ ᱠᱚᱢ ᱩᱢᱮᱨ ᱜᱤᱫᱽᱨᱟᱹ ᱠᱚᱦᱚᱸ ᱠᱚ ᱪᱟᱞᱟᱜ ᱠᱟᱱᱟ ᱦᱟᱺᱰᱤ ᱧᱩ ᱠᱩ ᱾
ᱦᱮᱸ ᱮᱠᱫᱚᱢ ᱮᱠᱫᱚᱢ ᱡᱚᱛᱷᱟᱛ, ᱢᱮᱱᱠᱷᱟᱱ ᱱᱚᱣᱟ ᱡᱟᱦᱟᱸ ᱦᱟᱺᱰᱤ ᱠᱚᱫᱚ ᱟᱵᱚ ᱫᱚ ᱦᱟᱸᱜ ᱠᱷᱟᱡ, ᱱᱚᱣᱟ ᱫᱚ ᱵᱚᱸᱜᱟ ᱵᱩᱨᱩ ᱠᱟᱹᱢᱤ ᱠᱟᱱ ᱛᱟᱵᱚᱱᱟ ᱛᱚ, ᱢᱮᱱᱠᱷᱟᱱ ᱱᱚᱣᱟ ᱠᱚᱫᱚ ᱤᱧ ᱫᱩᱧ ᱢᱮᱱᱟ ᱟᱠᱷᱨᱤᱧ ᱠᱚᱫᱚ ᱮᱠᱫᱚᱢ ᱩᱪᱤᱛ ᱵᱟᱝ ᱠᱟᱱᱟ ᱾ ᱱᱚᱣᱟ ᱠᱚᱫᱚ ᱟᱵᱚ ᱟᱵᱚ ᱟᱵᱚ ᱛᱮᱜᱮ ᱟᱵᱚᱣᱟᱜ ᱢᱟᱱᱮ ᱵᱚᱸᱜᱟ ᱵᱩᱨᱩ ᱡᱤᱱᱤᱥ ᱵᱚᱱ ᱟᱠᱷᱨᱤᱧᱮᱜᱼᱟ ᱾
ᱦᱳᱭ ᱦᱳᱭ ᱦᱳᱭ ᱾
ᱛᱟᱦᱞᱮ ᱱᱚᱝᱠᱟ ᱠᱟᱛᱮᱜ ᱫᱚ ᱪᱤᱠᱟᱹᱛᱮ ᱞᱟᱦᱟ ᱥᱮᱫ ᱫᱚ ᱪᱤᱠᱟᱹᱛᱮ ᱪᱟᱞᱟᱜᱼᱟ ᱟᱨ ᱱᱤᱛᱚᱜ ᱢᱟ ᱟᱹᱰᱤ ᱟᱭᱢᱟ ᱠᱷᱟᱡ ᱤᱭᱟᱹ ᱞᱟᱹᱴᱩ ᱞᱟᱹᱴᱩ ᱦᱚᱲ ᱠᱚ ᱵᱮᱱᱟᱜ ᱠᱟᱱᱟ ᱚᱞ ᱯᱟᱲᱦᱟᱣ ᱠᱟᱛᱮᱫ ᱟᱵᱚ ᱥᱟᱱᱛᱟᱲ ᱠᱚᱦᱚᱸ ᱢᱮᱱᱠᱷᱟᱱ ᱚᱱᱠᱟ ᱫᱚ ᱢᱟᱱᱮ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱱᱚᱝᱠᱟ ᱛᱮᱫᱚ ᱮᱠᱟᱞᱜᱮ ᱵᱟᱵᱚᱱ ᱞᱟᱦᱟ ᱫᱟᱲᱮᱭᱟᱜᱼᱟ ᱠᱷᱟᱱᱡ ᱱᱚᱣᱟ ᱠᱚ ᱦᱟᱺᱰᱤ ᱯᱟᱹᱣᱨᱟᱹ ᱡᱩᱫᱤ ᱵᱟᱝᱵᱚᱱ ᱵᱚᱱᱫᱚᱮᱭᱟ ᱥᱮ ᱯᱟᱛᱟ ᱪᱷᱟᱛᱟ ᱦᱚᱸ ᱡᱩᱫᱤ ᱵᱟᱵᱚᱱ ᱵᱚᱱᱫᱚᱭᱟ
ᱦᱳᱭ ᱦᱳᱭ ᱵᱟᱝ ᱵᱚᱱᱫᱚ ᱞᱮᱱᱠᱷᱟᱱ ᱞᱟᱦᱟ ᱥᱮᱫ
ᱦᱮᱸ ᱦᱩᱸ ᱢᱟᱱᱮ ᱯᱟᱛᱟ ᱪᱷᱟᱛᱟ ᱫᱚ ᱧᱮᱞᱚᱜ ᱠᱟᱱᱟ ᱡᱮ ᱢᱟᱱᱮ ᱡᱟᱦᱟᱸ ᱵᱟᱹᱫ ᱵᱟᱹᱭᱦᱟᱹᱲ ᱨᱮ ᱠᱤᱢᱵᱟ ᱡᱟᱦᱟᱸ ᱨᱮ ᱴᱟᱺᱰᱤ ᱨᱮ ᱦᱩᱭᱩᱜᱼᱟ ᱛᱮᱱᱟᱜ ᱫᱚ ᱴᱷᱤᱠ ᱠᱚ ᱪᱟᱞᱟᱜᱼᱟ ᱢᱮᱱᱠᱷᱟᱱ ᱡᱟᱦᱟᱸ ᱟᱹᱛᱩ ᱨᱮᱱᱟᱜ ᱫᱚᱝ ᱞᱟᱜᱽᱲᱮ ᱵᱟᱦᱟ ᱥᱚᱨᱚᱦᱟᱭ ᱱᱚᱣᱟ ᱠᱚᱨᱮᱫ ᱫᱚ ᱦᱟᱠᱷᱟᱡ ᱵᱟᱝᱠᱚ ᱪᱟᱞᱟᱜᱼᱟ
ᱦᱳᱭ ᱦᱳᱭ ᱟᱞᱮ ᱟᱛᱩ ᱨᱮᱦᱚᱸᱧ ᱧᱮᱞ ᱟᱠᱟᱫ ᱠᱚᱣᱟ ᱢᱟᱱᱮ ᱱᱮᱛᱟᱨ ᱡᱚᱢ ᱦᱚᱧ ᱧᱮᱞᱮᱫ ᱠᱚᱣᱟ ᱡᱮ ᱨᱩ ᱠᱚᱦᱚᱸ ᱵᱟᱝᱠᱚ ᱵᱟᱲᱟᱭᱟ ᱛᱟᱨᱯᱚᱨᱮ ᱦᱩᱭᱩᱜ ᱠᱟᱱᱟ ᱛᱤᱨᱭᱳ ᱚᱨᱚᱝ ᱠᱚᱦᱚᱸ ᱵᱟᱝ ᱠᱚ ᱵᱟᱲᱟᱭᱟ ᱢᱟᱱᱮ ᱪᱮᱫ ᱜᱮ ᱵᱟᱝᱠᱚ ᱵᱟᱲᱟᱭᱟ ᱠᱩᱞᱤ ᱠᱚ ᱠᱷᱟᱡ ᱫᱚ ᱚᱱᱟ ᱡᱮ ᱟᱵᱚ ᱫᱚ ᱵᱟᱦᱟ ᱥᱚᱨᱚᱦᱟᱭ ᱪᱮᱫ ᱡᱤᱱᱤᱥ ᱠᱟᱱ ᱛᱟᱵᱚᱱᱟ ᱟᱵᱚᱣᱟᱜ ᱢᱟᱱᱮ ᱪᱮᱫ ᱠᱟᱛᱮ ᱵᱚᱱ ᱯᱩᱡᱟᱹ ᱯᱟᱥᱟᱭᱟ ᱥᱮ ᱪᱮᱫᱠᱟ ᱚᱱᱟ ᱠᱚ ᱡᱩᱫᱤᱢ ᱠᱩᱞᱤ ᱠᱚᱣᱟ ᱚᱠᱚᱭ ᱜᱮ ᱵᱟᱝ ᱠᱚ ᱞᱟᱹᱭ ᱫᱟᱲᱮᱭᱟᱜᱼᱟ
ᱦᱮᱸ ᱱᱚᱝᱠᱟ ᱠᱟᱛᱮᱜ ᱫᱚ ᱛᱟᱦᱚᱞᱮ ᱪᱤᱠᱟᱹ ᱛᱮᱵᱚᱱ ᱞᱟᱦᱟᱜᱼᱟ ᱢᱮᱱᱠᱷᱟᱱ ᱦᱟᱺᱰᱤ ᱧᱩ ᱯᱟᱹᱣᱨᱟᱹ ᱧᱩ ᱨᱮ ᱫᱚ ᱦᱟᱸᱜ ᱞᱟᱦᱟ ᱨᱮᱜᱮ ᱢᱮᱱᱟᱜ ᱵᱚᱱᱟ ᱱᱚᱜᱼ ᱱᱚᱣᱟ ᱠᱚᱫᱚ ᱧᱮᱞᱚᱜ ᱠᱟᱱᱟ ᱢᱮᱱᱠᱷᱟᱱ ᱱᱚᱣᱟ ᱠᱚᱫᱚ ᱟᱹᱨᱩ ᱯᱷᱮᱨᱟᱣ ᱦᱩᱭᱩᱜᱼᱟ ᱛᱚ ᱵᱟᱝᱠᱷᱟᱱ ᱫᱚ ᱱᱚᱝᱠᱟ ᱛᱟᱭᱚᱢ ᱨᱮᱜᱮ ᱵᱚᱱ ᱛᱟᱦᱮᱸᱱᱟ ᱡᱷᱚᱛᱚ ᱦᱚᱲ ᱠᱚ ᱞᱟᱦᱟᱜ ᱠᱟᱱᱟ ᱟᱵᱚ ᱫᱚ ᱥᱮᱫᱟᱭ ᱠᱷᱚᱱᱟᱜ ᱜᱮ ᱢᱤᱫᱴᱟᱝ ᱡᱟᱭᱜᱟ ᱨᱮᱜᱮ ᱢᱮᱱᱟᱜ ᱟᱠᱟᱜ ᱵᱚᱱᱟ
ᱦᱳᱭ ᱟᱨ ᱱᱚᱝᱠᱟ ᱦᱚᱸ ᱟᱨ ᱱᱚᱝᱠᱟ ᱦᱚᱸ ᱠᱟᱱᱟ ᱡᱮᱢᱚᱱ ᱦᱚᱭᱛᱳ ᱡᱫᱤ ᱥᱮᱬᱟᱣ ᱞᱟᱹᱠᱛᱤ ᱫᱚ ᱠᱟᱱᱟ ᱡᱮᱢᱚᱱ ᱡᱮᱢᱚᱱ ᱦᱩᱰᱤᱧ ᱩᱢᱮᱨ ᱨᱮᱱ ᱜᱤᱫᱽᱨᱟᱹ ᱠᱩ ᱱᱤᱛᱚᱜ ᱠᱷᱚᱱᱜᱮ ᱢᱟᱱᱮ ᱦᱩᱰᱤᱧ ᱠᱷᱚᱱᱜᱮ ᱡᱩᱫᱤ ᱠᱚ ᱥᱮᱬᱟ ᱟᱠᱚᱣᱟ ᱡᱮ ᱦᱮᱸ ᱵᱟᱹᱵᱩ ᱱᱚᱝᱠᱟᱝ ᱨᱩ ᱠᱚᱠᱚ ᱠᱤᱪᱷᱩ ᱠᱤᱪᱷᱩ ᱴᱚᱴᱷᱟ ᱴᱷᱟ ᱨᱤᱧ ᱧᱮᱞ ᱮᱫᱟ ᱛᱤᱦᱤᱱ ᱜᱟᱯᱟ ᱡᱮ ᱢᱟᱱᱮ ᱦᱩᱰᱤᱧ ᱜᱤᱫᱽᱨᱟᱹ ᱠᱚᱠᱚ ᱥᱮᱬᱟ ᱟᱠᱚ ᱠᱟᱱᱟ ᱱᱚᱝᱠᱟ ᱮᱱᱮᱡ ᱥᱮᱨᱮᱧ ᱠᱚ ᱨᱩ ᱠᱚ,
ᱦᱮᱸ ᱚᱱᱟ ᱢᱟ ᱟᱹᱰᱤ ᱱᱟᱯᱟᱭ ᱜᱮᱢ ᱢᱮᱱ ᱠᱮᱫ-ᱟ ᱤᱧ ᱦᱚᱧ ᱧᱮᱞ ᱠᱟᱜᱼᱟ ᱚᱱᱟ ᱥᱟᱶᱛᱮ ᱟᱹᱰᱤ ᱟᱭᱢᱟ ᱠᱷᱟᱱᱡ ᱪᱷᱟᱹᱛᱤᱠ ᱠᱚᱦᱚᱸ ᱟᱵᱚ ᱠᱚᱣᱟᱜ ᱮᱱᱮᱡ ᱥᱮᱨᱮᱧ ᱥᱮ ᱞᱟᱭᱼᱞᱟᱠᱪᱟᱨ ᱱᱚᱣᱟ ᱠᱚᱠᱚ ᱤᱭᱟᱹ ᱥᱟᱵ ᱨᱟᱠᱟᱵ ᱮᱫᱼᱟ ᱱᱩᱠᱩ ᱠᱚᱢᱟ ᱵᱟᱠᱚ ᱞᱟᱡᱟᱜ ᱠᱟᱱᱟ ᱟᱵᱚ ᱟᱵᱚ ᱛᱮᱜᱮ ᱵᱚᱱ ᱞᱟᱡᱟᱜ ᱠᱟᱱᱟ ᱠᱟᱱᱟ ᱦᱟᱸᱜ ᱠᱷᱟᱱ ᱧᱮᱞᱚᱜ
ᱦᱳᱭ ᱦᱳᱭ ᱦᱳᱭ ᱮᱠᱫᱚᱢ ᱡᱚᱛᱷᱟᱛ ᱠᱟᱛᱷᱟᱢ ᱞᱟᱹᱭ ᱠᱮᱫᱟ ᱧᱮᱞ ᱠᱟᱹᱫᱟᱹᱧ ᱤᱧ ᱦᱳᱭ ᱟᱻ ᱚᱱᱟ ᱥᱤᱨᱤᱧ ᱠᱚᱦᱚᱸ ᱠᱚ ᱥᱮᱤᱨᱧ ᱫᱟᱠᱚ
ᱦᱮᱸ
ᱦᱳᱭᱛᱚ ᱨᱚᱲ ᱥᱯᱚᱥᱴᱚ ᱵᱟᱝᱠᱚ ᱞᱟᱹᱭ ᱫᱟᱲᱮᱭᱟᱜ ᱠᱟᱱ ᱨᱮᱦᱚᱸ ᱢᱟᱱᱮ ᱥᱮᱲᱤᱧ ᱠᱟᱛᱮ ᱠᱚ ᱥᱟᱵ ᱨᱟᱠᱟᱵᱮᱫ ᱛᱟᱵᱚᱱᱟ ᱟᱵᱚᱣᱟᱜ᱾
ᱦᱮᱸ ᱟᱨᱚ ᱧᱮᱞᱚᱜ ᱠᱟᱱᱟ ᱡᱮ ᱱᱚᱜᱼᱚ ᱟᱸᱠᱷᱟᱡ ᱟᱵᱚ ᱢᱟ ᱯᱟᱛᱟ ᱪᱷᱟᱛᱟ ᱢᱟ ᱫᱚᱢ ᱵᱚᱱ ᱫᱟᱬᱟᱱ ᱠᱟᱱᱟ ᱥᱮᱠᱚ ᱫᱟᱬᱟᱱ ᱠᱟᱱᱟ ᱢᱮᱱᱠᱷᱟᱱ ᱡᱟᱦᱟᱸ ᱟᱵᱚᱣᱟᱜ ᱚᱱᱮ ᱵᱟᱯᱞᱟ ᱠᱚᱨᱮᱫ ᱥᱮᱨᱮᱧ ᱠᱚ ᱦᱩᱭᱩᱜᱼᱟ ᱡᱮᱢᱚᱱ ᱚᱱᱮ ᱥᱤᱸᱫᱩᱨ ᱞᱮᱵᱮᱫ ᱞᱚᱴᱚᱢ ᱠᱤᱝᱵᱟ ᱫᱚᱝ ᱥᱮᱨᱮᱧ ᱱᱚᱣᱟ ᱠᱚᱫᱚ ᱵᱟᱝᱠᱚ ᱥᱮᱨᱮᱧᱮᱜᱼᱟ, ᱢᱮᱱᱠᱷᱟᱱ ᱚᱱᱮ ᱥᱤᱸᱫᱩᱨ ᱞᱮᱵᱮᱫ ᱞᱚᱴᱚᱢ ᱥᱮᱨᱮᱧ ᱠᱚᱫᱚ ᱦᱟᱸᱜ ᱠᱷᱟᱡ ᱟᱹᱰᱤ ᱢᱤᱫᱴᱟᱝ ᱫᱟᱢᱟᱱ ᱥᱮᱨᱮᱧ ᱠᱟᱱᱟ ᱟᱯᱮᱭᱟᱜ ᱟᱠᱷᱲᱟ ᱠᱚ ᱮᱱᱮᱡ ᱥᱮᱨᱮᱧᱟ ᱮᱠᱷᱟᱡ ᱱᱚᱣᱟ ᱠᱚᱦᱚᱸ ᱡᱩᱫᱤ ᱵᱟᱢ ᱵᱟᱲᱟᱭ ᱵᱟᱢ ᱵᱟᱲᱟᱭ ᱠᱟᱜᱼᱟ ᱛᱟᱦᱚᱞᱮ ᱦᱟᱯᱮᱱ ᱫᱤᱱ ᱛ ᱟᱹᱰᱤ ᱢᱤᱫᱴᱟᱝ ᱮᱴᱠᱮᱴᱚᱲᱮ ᱨᱮᱢ ᱛᱟᱦᱮᱱᱟ᱾
ᱦᱳᱭ ᱦᱳᱭ ᱠᱟᱛᱷᱟ ᱫᱚ ᱠᱟᱱᱟ, ᱚᱱᱟ ᱠᱚᱫᱚ ᱵᱩᱡᱷᱟᱹᱣ ᱠᱚ ᱦᱩᱭᱩᱜᱼᱟ ᱢᱮᱛᱟ ᱠᱚ ᱦᱩᱭᱩᱜᱼᱟ᱾
ᱦᱮᱸ ᱮᱠᱫᱚᱢ ᱟᱨ ᱛᱟᱦᱞᱮ ᱟᱯᱮ ᱥᱮᱫ ᱫᱚ ᱱᱚᱜ-ᱚ ᱵᱟᱯᱞᱟ ᱚᱲᱟᱜ ᱠᱚᱨᱮᱜ
ᱦᱳᱭ ᱞᱟᱹᱭ ᱢᱮ
ᱱᱚᱜᱼᱚ ᱵᱟᱯᱞᱟ ᱚᱲᱟᱜ ᱠᱚᱨᱮ ᱫᱚ ᱛᱟᱦᱚᱞᱮ ᱛᱩᱢᱫᱟᱜ ᱴᱟᱢᱟᱠ ᱠᱚᱫᱚ ᱠᱚ ᱨᱩᱭ ᱫᱟ ᱥᱮ ᱦᱟᱱᱮ ᱰᱤᱡᱮ ᱞᱟᱜᱽᱲᱮ ᱠᱚ ᱮᱱᱮᱡᱮᱜᱼᱟ ᱦᱟᱸᱜ ᱠᱷᱟᱡ?
ᱤᱧ ᱫᱩᱧ ᱧᱮᱞᱫᱟ ᱵᱮᱥᱤ ᱢᱟᱱᱮ ᱛᱩᱢᱫᱟᱹᱜ ᱴᱟᱢᱟᱠ ᱫᱚ ᱠᱷᱩᱵᱽ ᱜᱮᱠᱚ ᱨᱩ ᱠᱷᱩᱵᱽ ᱠᱚᱢ ᱠᱚ ᱨᱩᱭ ᱫᱟ᱾ ᱦᱳᱭ ᱰᱤᱡᱮ ᱞᱟᱜᱽᱲᱮ ᱚᱱᱟ ᱠᱚᱜᱮ ᱵᱮᱥᱤ ᱠᱚ ᱮᱱᱮᱡ ᱠᱟᱱᱟ ᱠᱚ᱾
ᱦᱳᱭ, ᱟᱹᱰᱤ ᱟᱭᱢᱟ ᱴᱚᱴᱷᱟ ᱨᱮᱜᱮ ᱦᱟᱸᱜ ᱠᱷᱟᱱᱴᱡ ᱰᱤᱡᱮ ᱞᱟᱜᱽᱲᱮ ᱮᱱᱮᱡ ᱠᱚᱢᱯᱤᱴᱤᱥᱮᱱ ᱠᱚᱠᱚ ᱫᱚᱦᱚᱭᱮᱜᱼᱟ ᱛᱚ ᱟᱫᱚ ᱚᱱᱟ ᱠᱚᱫᱚ ᱮᱠᱫᱚᱢ ᱦᱟᱸᱜ ᱠᱷᱟᱡ ᱤᱧᱫᱩᱧ ᱞᱟᱹᱭᱟ ᱤᱭᱟᱹ ᱚᱱᱟ ᱫᱚ ᱢᱟᱱᱮ ᱟᱵᱚᱣᱟᱜ ᱥᱚᱢᱟᱡᱽ ᱨᱮᱫᱚ ᱵᱟᱹᱲᱤᱡ ᱚᱨᱥᱚᱝ ᱞᱮᱠᱟᱛᱟᱮ ᱦᱟᱸᱜ ᱠᱷᱟᱱᱡ ᱥᱳᱲᱮ ᱵᱚᱞᱚᱱ ᱠᱟᱱᱟ᱾
ᱦᱳᱭ ᱦᱳᱭ᱾
ᱛᱟᱦᱚᱞᱮ ᱱᱚᱣᱟ ᱠᱚ ᱪᱤᱠᱟᱹ ᱛᱮᱵᱚᱱ ᱵᱚᱱᱫᱚᱭᱟ?
ᱟᱫᱚ ᱡᱟᱦᱟᱸᱭ ᱦᱚᱭᱛᱚ ᱱᱤᱥᱪᱳᱭ ᱚᱱᱟ ᱫᱚ ᱡᱟᱦᱟᱸᱭ ᱠᱚᱠᱚ ᱤᱭᱟᱹ ᱪᱚᱭᱫᱟ ᱠᱚ ᱢᱤᱫᱴᱤᱡ ᱞᱮᱠᱟᱱ ᱢᱮᱱᱟᱜ ᱠᱚᱣᱟ ᱥᱮ ᱩᱱᱠᱩᱜ ᱜᱮ ᱢᱮᱛᱟ ᱠᱚ ᱦᱩᱭᱩᱜᱼᱟ ᱡᱮ ᱱᱤᱭᱟᱹ ᱠᱚᱫᱚ ᱵᱟᱵᱚᱱ ᱤᱭᱟᱹᱭᱟ ᱧᱮᱞ ᱢᱮ ᱯᱚᱨᱚᱵᱚᱨᱛᱤ ᱠᱟᱞ ᱨᱮ ᱢᱟᱱᱮ ᱟᱵᱚᱣᱟᱜ ᱜᱮ ᱥᱚᱢᱚᱥᱥᱟ ᱦᱳᱭᱳᱜ ᱛᱟᱵᱚᱱᱟ᱾ ᱟᱵᱚ ᱜᱮ ᱟᱱᱟᱴ ᱨᱮᱵᱚᱱ ᱯᱟᱲᱟᱜ ᱟᱵᱚᱱ ᱡᱚᱠᱷᱚᱱ ᱢᱤᱫᱴᱮᱱ ᱜᱤᱫᱽᱨᱟᱹᱢ ᱠᱩᱞᱤᱭᱮ ᱪᱮᱫ ᱜᱮ ᱵᱟᱭ ᱞᱟᱹᱭ ᱫᱟᱲᱮᱭᱟᱜᱼᱟ ᱛᱟᱨᱯᱚᱨᱮ ᱦᱩᱭᱩᱜ ᱠᱟᱱᱟ ᱚᱱᱮᱠ ᱨᱚᱠᱚᱢᱟᱜ ᱟᱱᱟᱴ ᱨᱮᱵᱚᱱ ᱯᱟᱲᱟᱜᱼᱟ ᱟᱵᱩ ᱟᱵᱚᱣᱟᱜ ᱟᱹᱨᱤᱪᱟᱹᱞᱤ ᱜᱮᱵᱚᱱ ᱟᱫ ᱪᱟᱵᱟᱭᱟ ᱡᱚᱛᱚ᱾
ᱦᱮᱸ ᱟᱫ ᱞᱮᱠᱷᱟᱱ ᱠᱷᱟᱡ ᱟᱵᱚ ᱫᱚ ᱮᱠ ᱛᱚ ᱟᱵᱚᱣᱟᱜ ᱯᱟᱹᱨᱥᱤ ᱱᱤᱭᱮᱛᱮ ᱩᱯᱨᱩᱢ ᱢᱮᱱᱟᱜ ᱵᱚᱱᱟ ᱡᱟᱦᱟᱸ ᱚᱞᱪᱤᱠᱤ ᱟᱨ ᱱᱚᱣᱟ ᱮᱱᱮᱡ ᱥᱮᱨᱮᱧ ᱛᱮ ᱟᱨ ᱱᱚᱣᱟ ᱠᱚᱜᱮ ᱡᱩᱫᱤ ᱵᱚᱱ ᱟᱫᱟ ᱛᱟᱦᱚᱞᱮ ᱟᱵᱚ ᱢᱟ ᱠᱳᱱᱳ ᱩᱯᱩᱨᱩᱢ ᱜᱮ ᱵᱟᱝ ᱛᱟᱦᱮᱱ ᱛᱟᱵᱚᱱᱟ ᱡᱮ ᱟᱵᱚ ᱢᱤᱫᱴᱟᱝ ᱥᱟᱱᱛᱟᱲ ᱠᱟᱱᱟ ᱵᱚᱱ ᱵᱚᱞᱮ᱾
ᱦᱳᱭ ᱦᱳᱭ ᱚᱱᱟ ᱠᱚ ᱩᱯᱨᱩᱢ ᱫᱚᱦᱚ ᱞᱟᱹᱜᱤᱫ ᱛᱮ
ᱦᱮᱸ
ᱵᱚᱞᱮ ᱩᱯᱨᱩᱢ ᱫᱚᱦᱚ ᱞᱟᱹᱜᱤᱫ ᱛᱮ ᱟᱵᱚ ᱱᱤᱭᱟᱹ ᱠᱚ ᱢᱟᱱᱮ ᱥᱮᱬᱟ ᱞᱟᱹᱠᱛᱤ ᱠᱟᱱ ᱛᱟᱵᱚᱱᱟ ᱟᱵᱩᱣᱟᱜ ᱟᱹᱨᱤᱪᱟᱹᱞᱤ ᱠᱚ ᱟᱵᱚ ᱪᱮᱫ ᱞᱮᱠᱟ ᱠᱟᱛᱮᱜ ᱟᱵᱚᱣᱟᱜ ᱵᱟᱯᱞᱟ ᱠᱚ ᱦᱩᱭᱩᱜ ᱠᱟᱱᱟ ᱥᱮ ᱪᱮᱫ, ᱨᱩ ᱠᱚ ᱢᱟᱱᱮ ᱡᱷᱚᱛᱚ ᱜᱮ ᱥᱮᱬᱟ ᱞᱟᱹᱠᱛᱤ ᱠᱟᱱᱟ ᱱᱤᱛᱚᱜ ᱫᱚ᱾
ᱦᱮᱸ ᱮᱠᱫᱚᱢ, ᱟᱨᱚ ᱧᱮᱞᱚᱜ ᱠᱟᱱᱟ ᱡᱮ ᱱᱚᱜᱼᱚᱭ ᱢᱟᱱᱮ ᱡᱟᱦᱟᱸᱭ ᱵᱟᱡᱟᱨ ᱫᱤᱥᱚᱢ ᱨᱮᱠᱚ ᱛᱟᱦᱮᱱ ᱠᱟᱱᱟ ᱦᱟᱸᱜ ᱠᱷᱟᱡ ᱟᱵᱚᱨᱮᱱ ᱜᱮ ᱢᱟᱱᱮ ᱟᱫᱚ ᱩᱱ ᱠᱩᱨᱮᱱ ᱜᱤᱫᱽᱨᱟᱹ ᱯᱤᱫᱽᱨᱟᱹ ᱫᱚ ᱦᱟᱸᱜ ᱠᱷᱟᱡ ᱦᱚᱲ ᱨᱚᱲ ᱠᱚᱫᱚ ᱵᱟᱝ ᱠᱚ ᱥᱮᱬᱟ ᱟᱠᱚ ᱠᱟᱱᱟ᱾ ᱟᱫᱚ ᱦᱟᱠᱟ ᱟᱛ ᱟᱛᱳ ᱴᱚᱞᱟ ᱨᱮ ᱦᱟᱸᱜ ᱠᱷᱟᱡ ᱥᱚᱨᱦᱟᱭ ᱥᱮ ᱵᱟᱦᱟ ᱠᱚᱨᱮ ᱠᱚ ᱟᱹᱜᱩ ᱞᱮᱠᱚ ᱠᱷᱟᱱ ᱫᱤᱠᱩ ᱛᱮᱜᱮ ᱠᱚ ᱨᱚᱲᱮᱫ ᱠᱟᱱᱟ, ᱱᱚᱜᱼᱚ ᱱᱚᱣᱟ ᱠᱚᱫᱚ ᱤᱧ ᱫᱚ ᱟᱠᱷᱟᱡ ᱟᱹᱰᱤ ᱠᱷᱟᱨᱟᱯ ᱜᱤᱧ ᱟᱹᱭᱠᱟᱹᱣᱮᱫᱼᱟ᱾
ᱦᱳᱭ ᱤᱧᱦᱚ ᱤᱧᱦᱚ ᱚᱱᱟ ᱫᱚ ᱵᱟᱝ ᱡᱩᱛᱜᱤᱧ ᱵᱩᱡᱫᱟ ᱠᱟᱨᱚᱱ ᱦᱩᱭᱩᱜ ᱠᱟᱱᱟ ᱮᱠ ᱟᱵᱚ ᱥᱚᱢᱟᱡᱽ ᱤᱭᱟᱹ ᱨᱮᱱ ᱜᱮ ᱠᱟᱱᱟᱢ ᱛᱟᱨᱯᱚᱨᱮ ᱦᱩᱭᱩᱜ ᱠᱟᱱᱟ ᱡᱚᱠᱷᱚᱱᱮᱢ ᱢᱟᱱᱮ ᱟᱵᱚ ᱤᱭᱟᱹᱨᱮᱢ ᱡᱟᱱᱟᱢ ᱠᱟᱱᱟ ᱛᱚ ᱟᱵᱚᱣᱟᱜ ᱞᱤᱭᱟᱹ ᱜᱮ ᱜᱚᱨᱵᱚᱭ ᱢᱮ
ᱦᱚᱸ
ᱫᱤᱠᱩᱛᱮ ᱵᱟᱝ ᱨᱚᱲ ᱠᱟᱛᱮᱜ ᱟᱵᱚᱣᱟᱜ ᱢᱤᱫᱴᱮᱱ ᱡᱟᱱᱟᱢ ᱟᱲᱟᱝ ᱢᱮᱱᱟᱜ ᱛᱟᱵᱚᱱᱟ ᱛᱚ ᱟᱜᱮ ᱡᱟᱱᱟᱢ ᱟᱲᱟᱝ ᱛᱟᱨᱯᱚᱨᱮ ᱦᱩᱭᱩᱜ ᱠᱟᱱᱟ ᱮᱴᱟᱜ ᱟᱲᱟᱝ ᱠᱚᱫᱚ
ᱦᱮᱸ ᱮᱠᱫᱚᱢ ᱡᱚᱛᱷᱟᱛ ᱢᱟᱱᱮ ᱟᱢᱛᱮ ᱟᱢ ᱱᱤᱡᱮᱨᱟᱜ ᱩᱯᱨᱩᱢᱮᱢ ᱱᱟᱥᱟᱣᱮᱫᱼᱟ
ᱦᱳᱭ
ᱱᱚᱜᱼᱚ ᱱᱚᱝᱠᱟ
ᱱᱤᱥᱪᱳᱭ ᱡᱚᱠᱷᱚᱱ ᱡᱟᱦᱟᱸ ᱥᱮᱫ ᱮᱢ ᱪᱟᱞᱟᱜᱼᱟ ᱛᱚᱠᱷᱚᱱ ᱟᱢᱟᱜ ᱯᱚᱨᱤᱪᱚᱭ ᱫᱚ ᱱᱤᱭᱟᱹᱜᱮᱢ ᱮᱢᱫᱟ ᱟᱵᱚᱣᱟᱜ ᱤᱭᱟᱹ ᱜᱮᱢ ᱮᱢᱫᱟ ᱟᱨ ᱦᱳᱭᱛᱳ ᱡᱟᱦᱟᱸᱭ ᱪᱷᱟᱹᱛᱤᱠ ᱠᱚ ᱢᱮᱱᱟ ᱩᱱᱠᱩ ᱫᱚ ᱵᱟᱝᱠᱚ ᱢᱮᱱᱟ ᱡᱮ ᱟᱢᱫᱚ ᱟᱞᱮᱨᱮ ᱨᱮᱱ ᱠᱟᱱᱟᱢ ᱟᱞᱮ ᱥᱟᱹᱨᱫᱤᱜᱨᱟᱹ ᱚᱱᱟ ᱫᱚ ᱵᱟᱝᱠᱚ ᱞᱟᱹᱭᱟ